ᱱᱤᱛᱚᱜ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱵᱷᱟᱜᱮ ᱠᱟᱛᱷᱟ᱾
ᱪᱮᱫ ᱪᱤᱠᱟᱹᱭ ᱦᱩᱭᱩᱜ ᱠᱟᱱᱟ?
ᱟᱨ ᱪᱮᱫ ᱮᱢ ᱪᱤᱠᱟᱹᱭᱟ ᱚᱲᱟᱜ ᱠᱚᱨᱮ ᱜᱮ᱾ ᱡᱟ ᱥᱤᱛᱳᱝ ᱠᱟᱱᱟ, ᱥᱮᱛᱚᱝ ᱠᱷᱟᱹᱛᱤᱨ ᱛᱮ ᱚᱲᱟᱜ ᱠᱷᱚᱱ ᱳᱰᱳᱜ ᱵᱟᱝ ᱵᱩᱡᱷᱟᱹᱣ ᱟᱹᱱᱤᱡ ᱠᱟᱱᱟ᱾
ᱠᱟᱹᱢᱤ ᱠᱚᱫᱚ, ᱪᱮᱫ ᱦᱚᱸ ᱵᱟᱝ ᱦᱩᱭᱩᱜ ᱠᱟᱱᱟ ᱤᱱᱠᱟᱹ ᱫᱚ? ᱱᱚᱜ-ᱚᱭ ᱤᱧᱦᱚᱸ ᱪᱮᱫ ᱦᱚᱸ ᱪᱤᱠᱟᱹ ᱫᱚ ᱵᱟᱝ, ᱚᱲᱟᱜ ᱨᱮᱜᱮ ᱱᱟᱜ᱾
ᱚᱻ᱾ ᱪᱮᱫ ᱥᱟᱰᱮ ᱠᱟᱱᱟ, ᱥᱟᱭᱠᱮᱞᱮᱢ ᱪᱟᱹᱞᱩᱭᱫᱟ ᱥᱮ ᱪᱮᱫ?
ᱵᱟᱝ ᱵᱟᱝ ᱵᱟᱝ, ᱫᱩᱲᱩᱵ ᱦᱩᱭ ᱠᱟᱱᱟ᱾
ᱚᱻ᱾
ᱥᱤᱧ ᱵᱮᱲᱟ ᱪᱮᱸᱬᱮ ᱪᱩᱯᱲᱤᱡ ᱠᱚ ᱨᱟᱜ ᱫᱟ ᱚᱱᱟᱜᱮ ᱠᱟᱹᱴᱤᱡ ᱠᱟᱹᱴᱤᱡ ᱟᱸᱡᱚᱢᱚᱜ ᱠᱟᱱᱟ ᱛᱟᱦᱚᱞᱮ᱾ ᱟᱪᱪᱷᱟ, ᱩᱸᱻ ᱪᱮᱫ ᱤᱫᱤ ᱠᱟᱛᱮᱜ ᱞᱟᱝ ᱜᱟᱯᱟᱞ ᱢᱟᱨᱟᱜ-ᱟ ᱢᱟᱥᱮ ᱞᱟᱹᱭ ᱢᱮ?
ᱟᱢ ᱜᱮ ᱞᱟᱹᱭ ᱢᱮ᱾
ᱦᱮᱸ?
ᱟᱢ ᱜᱮ ᱞᱟᱹᱭ ᱢᱮ᱾
ᱩᱸᱻ ᱦᱮᱸ ᱛᱮᱦᱮᱧ ᱫᱚ ᱛᱟᱦᱚᱞᱮ ᱮᱸᱻ, ᱜᱟᱯᱟᱞ ᱢᱟᱨᱟᱣ ᱫᱚ ᱵᱚᱞᱛᱮ ᱟᱪᱪᱷᱟ ᱩᱸᱦ ᱵᱟᱯᱞᱟ ᱠᱚ ᱤᱫᱤ ᱠᱟᱛᱮ ᱜᱟᱯᱟᱞᱢᱟᱨᱟᱣ, ᱛᱤᱱᱟᱹᱜ ᱜᱟᱱ ᱵᱟᱯᱞᱟ ᱤᱫᱤ ᱠᱟᱛᱮᱢ ᱵᱟᱲᱟᱭᱟ? ᱪᱮᱫ ᱪᱮᱫ ᱵᱟᱯᱞᱟ ᱠᱚ ᱦᱮᱱᱟᱜ-ᱟ ᱚᱱᱟ ᱠᱚ ᱤᱫᱤ ᱠᱟᱛᱮᱢ ᱵᱟᱲᱟᱭᱟᱢ? ᱦᱮᱸ? ᱦᱩᱸ ᱦᱮᱸ ᱞᱟᱹᱭ ᱢᱮ, ᱦᱮᱞᱳᱣ! ᱟᱸᱡᱚᱢᱚᱜ ᱠᱟᱱᱟ ᱥᱮ ᱵᱟᱝ ᱟᱸᱡᱚᱢᱚᱜ ᱠᱟᱱᱟ ᱨᱚᱲ? ᱦᱩᱸ